ᱵᱚᱭᱦᱟ ᱨᱚᱲ ᱟᱸᱡᱚᱢᱚᱜ ᱠᱟᱹᱱᱟ ᱤᱧᱟᱹᱜ?
ᱦᱮᱸ, ᱵᱚᱭᱦᱟ ᱟᱸᱡᱚᱢᱚᱜ ᱠᱟᱱᱟ ᱨᱚᱲ।
ᱟᱪᱪᱷᱟ ᱵᱟᱦᱮᱨ ᱠᱷᱚᱱ, ᱦᱮᱸ ᱟᱢᱟᱜ ᱟᱸᱡᱚᱢᱚᱜ ᱠᱟᱱᱟ, ᱵᱟᱦᱮᱨ ᱠᱷᱚᱱ ᱡᱟᱦᱟᱱᱟᱜ ᱵᱟᱝ ᱟᱸᱡᱚᱢᱚᱜ ᱠᱟᱱᱟ ᱛᱚ ᱤᱧᱟᱹᱜ?
ᱵᱟᱝ ᱵᱟᱦᱮᱨ ᱠᱷᱚᱱ ᱫᱚ ᱵᱟᱝ ᱟᱸᱡᱚᱢᱚᱜ ᱠᱟᱱ ᱛᱟᱢᱟ।
ᱟᱪᱪᱷᱟ। ᱛᱟᱦᱚᱞᱮ ᱵᱚᱭᱦᱟ ᱪᱮᱜ ᱤᱫᱤ ᱠᱟᱛᱮᱜ ᱞᱟᱝ ᱜᱟᱞᱢᱟᱨᱟᱣᱟ, ᱡᱟᱦᱟᱱᱟᱜ ᱮᱢ ᱩᱭᱦᱟᱹᱨ ᱠᱟᱫᱟ?
ᱚᱱᱠᱟ ᱫᱚ ᱵᱟᱹᱧ ᱩᱭᱦᱟᱹᱨ ᱠᱟᱜᱼᱟ ᱴᱟᱴᱠᱟ ᱡᱚᱛᱚ ᱠᱷᱚᱱ ᱵᱟᱝ ᱦᱩᱭᱱᱟ ᱛᱟᱦᱚᱞᱮ ᱠᱷᱟᱱ ᱫᱚ ᱟᱢ ᱡᱩᱫᱤᱢ ᱞᱟᱹᱭ ᱫᱟᱲᱮᱜ ᱠᱷᱟᱱ ᱫᱚ᱾ ᱞᱟᱹᱭ ᱛᱟᱞᱟᱝ ᱢᱮ ᱪᱮᱫ ᱛᱮᱫ ᱫᱤᱭᱮᱞᱟᱝ ᱞᱟᱹᱭ ᱛᱮᱟᱞᱟᱝ ᱜᱟᱞᱢᱟᱨᱟᱜ-ᱟ᱾ ᱟᱨ ᱵᱟᱠᱷᱟᱱ ᱫᱚ ᱦᱟᱸᱜ ᱤᱧ ᱞᱟᱹᱭᱟ ᱵᱟᱝ᱾ ᱡᱮ ᱪᱮᱫ ᱞᱟᱹᱭ ᱛᱮᱞᱟᱝ ᱜᱟᱞᱢᱟᱨᱟᱜᱼᱟ ᱟᱨ ᱪᱮᱫ᱾
ᱟᱪᱪᱷᱟ, ᱦᱮᱸᱛᱚ᱾ ᱚᱱᱟ ᱤᱧ ᱫᱩᱧ ᱞᱟᱹᱭᱟ, ᱱᱚᱝᱠᱟ ᱜᱟᱞᱢᱟᱨᱟᱣ ᱟᱹᱰᱤ ᱜᱟᱱ ᱜᱮ ᱢᱮᱱᱟᱜ-ᱟ᱾ ᱢᱮᱱᱠᱷᱟᱱ ᱱᱚᱣᱟ ᱡᱟᱦᱟᱸ ᱡᱤᱱᱤᱥ ᱠᱚ ᱟᱫᱚᱜ ᱠᱟᱱᱟ ᱯᱟᱦᱤᱞᱟᱜ ᱡᱤᱱᱤᱥ ᱠᱚ᱾ ᱚᱱᱟ ᱠᱚ ᱤᱫᱤ ᱠᱟᱛᱮᱜ ᱞᱟᱝ ᱜᱟᱞᱢᱟᱨᱟᱣᱟ, ᱡᱮ ᱱᱚᱣᱟ ᱪᱮᱠᱠᱟ ᱠᱟᱛᱮᱜ, ᱢᱟᱱᱮ ᱟᱫᱽ ᱪᱟᱵᱟᱜ ᱠᱟᱱᱟ᱾ ᱡᱟᱦᱟᱸ ᱵᱟᱝ ᱧᱮᱞᱚᱜ ᱠᱟᱱᱟ ᱚᱝᱠᱟᱱᱟᱜ ᱡᱤᱱᱤᱥ ᱤᱫᱤ ᱠᱟᱛᱮᱜ, ᱥᱮ ᱪᱮᱫ ᱮᱢ ᱞᱟᱹᱭᱮᱫᱟ?
ᱦᱮᱸ ᱦᱮᱸ᱾ ᱱᱚᱣᱟ ᱠᱚ ᱱᱟᱯᱟᱭ ᱜᱟᱞᱢᱟᱨᱟᱣ ᱫᱚ ᱱᱟᱯᱟᱭ ᱜᱮᱭᱟ ᱦᱮᱸ᱾
ᱚᱱᱟ ᱠᱚᱫᱚ ᱡᱷᱚᱛᱚ ᱟᱵᱚᱨᱮᱱ ᱦᱚᱸ ᱜᱤᱫᱟᱹᱨ ᱯᱤᱫᱟᱹᱨ ᱠᱚ ᱩᱱᱠᱩ ᱠᱚ ᱱᱤᱛᱚᱜ ᱦᱟᱸᱜ ᱚᱱᱟ ᱠᱚᱦᱚᱸ ᱵᱟᱝᱠᱚ ᱧᱮᱞ ᱧᱟᱢᱮᱜ ᱟᱠᱚ ᱱᱤᱛᱚᱜ ᱱᱟᱦᱟᱜ ᱟᱫ ᱪᱟᱵᱟᱜ ᱠᱟᱱᱟ ᱥᱮ᱾
ᱟᱫᱚ ᱱᱟᱦᱟᱜ ᱱᱚᱸᱰᱮ ᱟᱵᱚ ᱵᱚᱱ ᱧᱮᱞ ᱫᱟᱲᱮᱭᱟᱜ-ᱟ, ᱡᱮ ᱱᱚᱝᱠᱟᱱᱟᱜ ᱟᱹᱰᱤ ᱠᱤᱪᱷᱩ ᱡᱤᱱᱤᱥ ᱢᱮᱱᱟᱜᱼᱟ ᱡᱟᱦᱟᱸ ᱠᱚ ᱟᱫᱚᱜ ᱠᱟᱱᱟ᱾ ᱡᱮᱞᱮᱠᱟ ᱱᱚᱣᱟ ᱡᱟᱦᱟᱢ ᱞᱟᱹᱭ ᱠᱮᱫ᱾ ᱦᱮᱸ, ᱟᱱ ᱵᱚᱞᱛᱮ ᱫᱚ ᱟᱵᱚ ᱡᱩᱫᱤ ᱵᱚᱱ ᱧᱮᱞᱟ᱾ ᱚᱱᱠᱟᱱᱟᱜ ᱡᱤᱱᱤᱥ ᱠᱚᱜᱮ ᱟᱫᱚᱜ ᱠᱟᱱᱟ, ᱡᱚᱢ ᱧᱩᱣᱟᱜ ᱦᱩᱭᱩᱜ ᱵᱟᱸᱫᱮᱭᱟᱜ ᱦᱩᱭᱩᱜ-ᱟ᱾
ᱥᱟᱶᱛᱮ, ᱜᱤᱛᱤᱞ ᱜᱟᱥᱟᱣᱟᱜ ᱦᱩᱭᱩᱜ᱾
ᱥᱟᱯᱟ ᱟᱵᱚᱣᱟᱜ ᱥᱟᱯᱟᱵ ᱠᱚᱦᱚᱸ ᱦᱳᱭᱮᱱ, ᱦᱮᱸ ᱵᱟᱝ? ᱟᱵᱚᱣᱟᱜ ᱡᱟᱦᱟᱸ ᱥᱟᱯᱟᱵ ᱠᱚ ᱟᱨ ᱪᱮᱜ᱾ ᱨᱚᱲ ᱟᱸᱡᱚᱢᱚᱜ ᱠᱟᱱᱟ?
ᱦᱮᱸ, ᱟᱸᱡᱚᱢᱚᱜ ᱠᱟᱱᱟ ᱜᱚᱝᱠᱮ᱾
ᱦᱮᱸ ᱞᱟᱹᱭ ᱢᱮ᱾
ᱮᱸ ᱟᱫᱚᱜ ᱠᱟᱱᱟ ᱱᱟᱦᱟᱜ ᱰᱟᱝᱨᱟ ᱟᱹᱴᱤ ᱱᱚᱰᱮ ᱟᱵᱚ ᱵᱚᱱ ᱧᱮᱞ ᱫᱟᱲᱮᱭᱟᱜ-ᱟ᱾
ᱦᱩᱸ᱾
ᱦᱚᱸ ᱟᱰᱤᱜᱟᱱ ᱴᱨᱟᱠᱴᱚᱨ ᱠᱚ ᱦᱤᱡᱩᱜ ᱠᱟᱱᱟ ᱛᱚ ᱟᱫᱚ ᱵᱩᱥᱩᱵᱽ ᱞᱟᱦᱟ ᱛᱮ ᱰᱟᱝᱨᱟ ᱜᱟᱹᱰᱤ ᱛᱟᱸᱦᱮ ᱠᱟᱱᱟ, ᱢᱮᱱᱠᱷᱟᱱ ᱥᱟᱶᱛᱮ, ᱰᱟᱝᱨᱟ ᱦᱚᱸᱠᱚ ᱠᱚᱢ ᱪᱟᱞᱟᱜ ᱠᱟᱱᱟ᱾ ᱥᱟᱶᱛᱮ ᱟᱵᱚᱣᱟᱜ ᱡᱟᱦᱟᱸ ᱟᱨᱤᱪᱟᱞᱤ ᱠᱷᱚᱱ ᱦᱚᱲ ᱦᱟᱱᱛᱮ ᱱᱟᱱᱛᱮᱜ ᱠᱟᱱᱟ ᱠᱚ ᱦᱚᱜ ᱚᱝᱠᱟᱱᱟᱜ ᱟᱹᱰᱤ ᱠᱤᱪᱷᱩ᱾
ᱧᱮᱞ ᱠᱟᱱᱟ᱾
ᱟᱪᱪᱷᱟ ᱪᱪᱷᱟ ᱛᱟᱦᱞᱮ ᱦᱚᱜ-ᱚᱭ ᱡᱟᱦᱟᱸᱟᱢ ᱞᱟᱹᱭ ᱠᱮᱜ-ᱟ ᱦᱚᱨᱚᱜ ᱵᱟᱸᱫᱮ ᱠᱚ ᱦᱮᱸ᱾ ᱚᱱᱟ ᱠᱚᱫᱚ ᱧᱮᱞᱚᱜ ᱠᱟᱱᱟ, ᱯᱨᱟᱭ ᱞᱮᱠᱟ ᱜᱮ ᱟᱫ ᱪᱟᱵᱟᱣ ᱠᱟᱱ ᱛᱟᱵᱚᱱᱟ᱾ ᱦᱮᱸ ᱞᱟᱦᱟ ᱛᱮᱱᱟᱜ ᱦᱚᱨᱚᱜ ᱵᱟᱸᱫᱮ ᱟᱨ ᱱᱮᱛᱟᱨᱟᱜ ᱦᱚᱨᱚᱜ ᱵᱟᱸᱫᱮ ᱫᱚ ᱨᱮ ᱟᱹᱰᱤ ᱜᱮ ᱯᱷᱟᱨᱟᱠ ᱢᱮᱱᱟᱜᱼᱟ᱾ ᱦᱮᱸ ᱡᱟᱦᱟᱸ ᱞᱮᱠᱟ ᱱᱮᱛᱟᱨ ᱧᱮᱞᱚᱜ ᱠᱟᱱᱟ᱾ ᱡᱟᱦᱟᱱᱟᱜ ᱨᱮᱜᱮ ᱡᱟᱦᱟᱸ ᱥᱮᱫᱼᱮ ᱪᱟᱞᱟᱜᱼᱟ᱾ ᱚᱱᱠᱟ ᱦᱚᱨᱚᱜ ᱵᱟᱸᱫᱮ ᱟᱢ, ᱞᱟᱦᱟᱛᱮ ᱡᱟᱦᱟᱸ ᱞᱮᱠᱟ ᱧᱮᱞ ᱵᱟᱲᱟ ᱦᱩᱭ ᱠᱟᱱᱟ᱾ ᱚᱱᱟ ᱚᱱᱠᱟ ᱞᱮᱠᱟ ᱫᱚ ᱵᱟᱝ ᱠᱚ ᱦᱚᱨᱚᱜ ᱵᱟᱸᱫᱮᱭ ᱮᱫᱟ ᱱᱮᱛᱟᱨ ᱫᱚ᱾ ᱡᱟᱦᱟᱱᱟᱜ ᱜᱮ ᱦᱩᱭᱮᱱ ᱵᱟᱯᱞᱟ ᱦᱚᱸ, ᱵᱷᱟᱸᱰᱟᱱ ᱦᱚᱸ ᱦᱚᱨᱚᱜ ᱵᱟᱸᱫᱮ ᱠᱚᱫᱚ ᱵᱚᱫᱚᱞ ᱟᱹᱰᱤᱴᱟᱜ ᱜᱮ ᱵᱚᱫᱚᱞ ᱟᱠᱟᱱ ᱛᱟᱵᱚᱱᱟ᱾ ᱦᱩᱸ᱾
ᱦᱮᱸ᱾ ᱟᱫᱚ ᱵᱚ ᱢᱟ ᱞᱟᱹᱭ ᱢᱮ
ᱟᱨ ᱱᱚᱜᱼᱚᱭ ᱡᱟᱦᱟᱸ ᱞᱮᱠᱟᱢ ᱞᱟᱹᱭ ᱮᱫᱟ᱾ ᱰᱟᱝᱜᱽᱨᱟ ᱜᱟᱹᱰᱤ, ᱰᱟᱝᱜᱽᱨᱟ ᱠᱚ ᱦᱮᱸ ᱱᱚᱣᱟ ᱠᱚᱦᱚᱸ ᱟᱫ ᱪᱟᱵᱟᱜ ᱠᱟᱱ ᱛᱟᱵᱚᱱᱟ᱾ ᱟᱨ ᱱᱚᱣᱟ ᱠᱚᱫᱚ ᱰᱟᱹᱝᱜᱽᱨᱟ ᱜᱟᱹᱰᱤ ᱫᱚ ᱟᱫ ᱪᱟᱵᱟ ᱠᱟᱱ ᱞᱮᱠᱟ ᱜᱮ ᱱᱤᱛᱚᱜ ᱫᱚ ᱱᱷᱟᱜ ᱱᱚᱜᱼᱚᱭ ᱩᱱᱠᱩ ᱠᱚᱦᱚᱸ ᱚᱱᱠᱟ ᱰᱟᱝᱜᱽᱨᱟ ᱠᱚ ᱫᱚᱦᱚ ᱦᱚᱸ ᱵᱟᱝᱠᱚ ᱠᱩᱥᱤᱭᱟᱜ ᱠᱟᱱᱟ᱾ ᱦᱮᱸ ᱥᱮᱛᱟᱜ ᱨᱮ ᱱᱷᱟᱜ ᱦᱚᱸᱭᱼᱚᱭ ᱜᱩᱨᱤᱡ ᱠᱚ ᱜᱤᱰᱤ ᱵᱟᱲᱟᱭ ᱱᱮᱛᱟᱨ ᱫᱚ ᱱᱚᱜᱼᱚᱭ ᱱᱚᱝᱠᱟ ᱵᱟᱝ ᱠᱚ ᱠᱩᱥᱤᱭᱟᱜ ᱠᱟᱱᱟ᱾ ᱟᱨ ᱵᱟᱝ ᱠᱩᱥᱤᱱᱟᱜ ᱠᱟᱨᱚᱱ ᱫᱚ ᱱᱚᱣᱟᱜᱮ ᱱᱚᱜᱼᱚᱭ ᱱᱮᱛᱟᱨ ᱫᱚ ᱴᱟᱠᱴᱟᱨ ᱠᱚ ᱦᱮᱡ ᱠᱟᱱᱟ, ᱚᱱᱟᱛᱮ ᱠᱚᱛᱮ ᱜᱮ ᱡᱟᱦᱟᱱᱟᱜ ᱠᱚ ᱠᱟᱹᱢᱤ ᱮᱫᱟ, ᱦᱳᱲᱳ ᱠᱚ ᱨᱚᱦᱚᱭ ᱮᱫᱟ᱾ ᱦᱮᱸ, ᱚᱱᱟ ᱛᱮ ᱦᱩᱲᱩ ᱠᱚ ᱤᱨ ᱮᱫᱟ, ᱱᱟᱦᱮᱞ ᱠᱚ ᱥᱤ ᱮᱫᱟ᱾ ᱦᱮᱸ, ᱟᱫᱚ ᱚᱱᱟ ᱠᱚ ᱠᱷᱟᱹᱛᱤᱨ ᱛᱮ ᱱᱮᱛᱟᱨ ᱫᱚ ᱰᱟᱝᱜᱽᱨᱟ ᱠᱚᱦᱚᱸ ᱫᱚᱦᱚ ᱵᱟᱝ ᱥᱟᱱᱟᱭ ᱮᱫ ᱵᱚᱱᱟ᱾ ᱞᱟᱦᱟ ᱛᱮᱫᱚ ᱩᱱᱟᱹ ᱴᱟᱠᱴᱟᱨ ᱠᱚ ᱥᱮ ᱦᱳᱲᱳ ᱤᱨ ᱜᱟᱹᱰᱤ ᱠᱚ, ᱚᱱᱟ ᱠᱚ ᱵᱟᱝ ᱛᱟᱦᱮᱸ ᱠᱟᱱ ᱠᱷᱟᱹᱛᱤᱨ ᱛᱮ ᱞᱟᱦᱟ ᱛᱮᱫᱚ ᱰᱟᱝᱜᱽᱨᱟ ᱜᱟᱹᱰᱤ ᱛᱟᱦᱮᱸ ᱠᱟᱱᱟ, ᱰᱟᱝᱜᱽᱨᱟ ᱠᱚ ᱛᱟᱦᱮᱱ ᱠᱟᱱ ᱛᱟᱦᱮᱸᱫ ᱚᱲᱟᱜ ᱚᱲᱟᱜ ᱠᱷᱮᱛ ᱵᱟᱹᱫᱽ ᱠᱚᱨᱮ ᱪᱟᱥ ᱞᱟᱹᱜᱤᱫ ᱛᱮ ᱱᱮᱛᱟᱨ ᱫᱚ ᱚᱱᱟ ᱠᱚᱦᱚᱸ ᱫᱤᱱ ᱫᱤᱱ ᱟᱫ ᱪᱟᱵᱟ ᱟᱠᱟᱱ ᱞᱮᱠᱟ ᱜᱮ
ᱟᱪᱪᱷᱟ, ᱟᱹᱰᱤ ᱱᱟᱯᱟᱭ ᱜᱚᱝᱠᱮ᱾ ᱛᱟᱨᱯᱚᱨᱮ ᱱᱚᱰᱮ ᱟᱵᱚ ᱧᱮᱞ ᱫᱟᱲᱮᱭᱟᱜ ᱵᱚᱱ ᱦᱩᱲᱩ ᱦᱚᱸ ᱟᱹᱰᱤ ᱨᱚᱠᱚᱢᱟᱜ ᱢᱟᱨᱮ-ᱢᱟᱨᱮ ᱦᱩᱲᱩ ᱚᱸ᱾ ᱟᱫᱽᱜ ᱠᱟᱱᱟ ᱦᱮᱸᱥᱮ᱾ ᱟᱨᱚ ᱱᱟᱣᱟ ᱱᱟᱣᱟ ᱚᱱᱠᱟᱱᱟᱜ ᱦᱩᱲᱩ ᱠᱚ ᱪᱟᱥ ᱟᱜᱩᱭᱟᱜ ᱠᱚ᱾ ᱦᱮᱸᱥᱮ᱾ ᱢᱟᱱᱮ ᱱᱟᱣᱟ ᱱᱟᱣᱟ ᱦᱩᱲᱩ ᱠᱚ ᱟᱹᱜᱩᱭ ᱮᱫᱟ᱾ ᱱᱚᱝᱠᱟ ᱡᱩᱫᱤ ᱵᱚᱱ ᱞᱟᱹᱭᱟ ᱟᱹᱰᱤ ᱜᱟᱱ ᱢᱟᱱᱮ ᱞᱟᱹᱭ ᱛᱮ ᱥᱮ ᱞᱮᱠᱷᱟ ᱛᱮᱜᱮ ᱵᱟᱝ ᱪᱟᱵᱟᱜᱼᱟ᱾
ᱟᱹᱰᱤ ᱠᱤᱪᱷᱩ ᱚᱱᱠᱟᱱᱟᱜ ᱚᱥᱩᱵᱤᱫᱟ ᱜᱮᱭᱟ, ᱪᱮᱫ ᱠᱚ ᱞᱮᱭᱟ ᱟᱫᱽᱜ ᱠᱟᱱᱟ ᱦᱚᱭᱼᱛᱚ ᱴᱷᱤᱠ ᱜᱮᱭᱟ᱾ ᱢᱮᱱᱠᱷᱟᱱ ᱚᱱᱟ ᱫᱚ ᱵᱟᱹᱲᱤᱡ ᱫᱤᱠ ᱵᱷᱟᱞᱮ ᱫᱤᱠ ᱡᱚᱛᱚ ᱨᱮᱱᱟᱜ ᱜᱮ ᱛᱟᱦᱮᱱᱟ ᱟᱨ ᱦᱮᱸᱥᱮ
ᱦᱮᱸ᱾
ᱟᱨ ᱱᱟᱣᱟ ᱡᱟᱦᱟᱸ ᱦᱤᱡᱩᱜ ᱠᱟᱱᱟ ᱱᱚᱣᱟ ᱨᱮᱱᱟᱜ ᱦᱚᱸ ᱵᱷᱟᱹᱞᱤ ᱫᱤᱠ ᱵᱟ ᱵᱟᱹᱲᱤᱡ ᱫᱤᱠ ᱵᱷᱟᱹᱞᱮ ᱫᱤᱠ ᱠᱚ ᱢᱮᱱᱟᱜᱼᱟ, ᱡᱮ ᱞᱟᱦᱟ ᱛᱮᱱᱟᱜ ᱵᱷᱟᱞᱮ ᱫᱤᱠ ᱡᱩᱫᱤᱢ ᱞᱟᱹᱭᱟ ᱰᱟᱝᱨᱟ ᱜᱟᱹᱰᱤ᱾ ᱚᱱᱟ ᱫᱚ ᱱᱟᱜ ᱮᱢᱱᱤ ᱜᱮ ᱦᱤᱡᱩᱜ ᱟ ᱪᱮᱫ ᱦᱚᱸ ᱵᱟᱝ ᱞᱟᱜᱟᱜᱼᱟ ᱰᱟᱝᱨᱟ᱾ ᱟᱨ ᱛᱮ ᱢᱮᱱᱠᱷᱟᱱ ᱱᱚᱣᱟᱨᱮ ᱚᱠᱛᱚ ᱫᱚ ᱵᱟᱝ ᱞᱟᱜᱟᱜ ᱠᱟᱱ ᱛᱟᱦᱮᱸᱱᱟ ᱢᱮᱱᱠᱷᱟᱱ ᱡᱟᱦᱟᱸ᱾ ᱮ ᱦᱤᱡᱩᱜ ᱟᱠᱚ᱾ ᱛᱟᱨᱯᱚᱨ ᱪᱮᱫ ᱠᱚ ᱞᱟᱹᱭᱼᱟ ᱱᱚᱣᱟ ᱴᱨᱟᱠᱴᱟᱨ ᱠᱚᱨᱮᱱᱟᱜ ᱠᱟᱛᱷᱟ ᱡᱩᱚᱫᱤᱧ ᱞᱟᱹᱭᱼᱟ᱾ ᱛᱟᱦᱚᱞᱮ ᱱᱚᱣᱟ ᱠᱚᱫᱚ ᱚᱠᱛᱚ ᱦᱚᱸ ᱵᱟᱧᱪᱟᱜᱼᱟ ᱟᱨ᱾ ᱮᱸ ᱦᱚᱲ ᱦᱚᱸ ᱩᱱᱟᱹᱜ ᱵᱟᱝ ᱞᱟᱜᱟᱜᱼᱟ᱾ ᱟᱹᱰᱤ ᱠᱚᱢ ᱚᱠᱛᱚ ᱛᱟᱦᱮᱸ ᱦᱟᱱᱛᱮ ᱱᱟᱛᱮ ᱡᱟᱦᱟᱱᱟᱜ ᱡᱤᱢᱤᱥᱠᱚ ᱹ ᱤᱫᱤ ᱟᱜᱩ᱾ ᱱᱚᱜ ᱱᱚᱝᱠᱟ ᱱᱟᱜ ᱯᱷᱟᱭᱫᱟ ᱢᱮᱱᱠᱷᱟᱱ ᱡᱮᱢᱚᱱ᱾ ᱴᱨᱟᱠᱴᱟᱨ ᱛᱮᱵᱚᱱ ᱟᱹᱜᱩᱭᱮᱫᱟ ᱠᱤᱱᱛᱩ ᱚᱠᱥᱤᱡᱮᱱ ᱦᱚᱸᱭ ᱵᱟᱹᱲᱤᱡ ᱫᱟ ᱫᱩᱣᱟᱹ ᱫᱟᱠᱟ᱾ ᱢᱮᱱᱠᱷᱟᱱ ᱰᱟᱝᱨᱟ ᱜᱟᱹᱰᱤ ᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱸᱫ ᱡᱩᱫᱤᱭᱳ᱾ ᱴᱟᱭᱤᱢ ᱞᱟᱜᱟᱜ ᱠᱟᱱ ᱛᱟᱦᱮᱸᱱᱟ ᱫᱚᱩᱦᱟᱹ ᱠᱚᱫᱚ᱾ ᱵᱟᱭ ᱵᱟᱹᱲᱤᱡᱮᱫ ᱠᱟᱜ ᱱᱚᱣᱟ ᱢᱤᱫᱴᱮᱱ ᱤᱭᱟᱹ ᱠᱟᱱᱟ ᱮ᱾ ᱯᱷᱟᱨᱟᱠ ᱠᱚ ᱦᱮᱥᱮ᱾
ᱦᱮᱸ ᱟᱹᱰᱤ ᱱᱟᱯᱟᱭ ᱠᱟᱛᱷᱟᱢ ᱞᱟᱹᱭ ᱠᱮᱫᱟ᱾ ᱚᱱᱟᱦᱚ ᱠᱟᱱ ᱜᱮᱭᱟ ᱴᱨᱟᱠᱴᱟᱨ ᱠᱚᱛᱮ ᱫᱚ ᱱᱟᱦᱟᱜ ᱚᱱᱟ ᱠᱚᱢ ᱥᱚᱢᱚᱭ ᱛᱮᱜᱮ ᱥᱟᱱᱟᱢᱟᱜ ᱠᱚᱜᱮ᱾ ᱦᱩᱸᱼᱪᱟᱥ ᱠᱟᱹᱢᱤ ᱨᱮᱱᱟᱜ ᱫᱚ ᱢᱤᱫ ᱜᱷᱟᱹᱲᱤᱡ ᱛᱮᱜᱮ ᱦᱩᱭᱩᱜ ᱠᱟᱱᱟ᱾ ᱦᱮᱸ ᱢᱤᱫ ᱫᱤᱱ ᱨᱮᱜᱮ᱾ ᱴᱟᱠᱴᱟᱨ ᱛᱮᱢ ᱥᱤ ᱦᱚᱪᱚᱭᱮ ᱠᱷᱟᱱ ᱫᱚ ᱢᱤᱫ ᱫᱤᱱ ᱨᱮᱜᱮ ᱜᱮ ᱱᱟᱦᱟᱜ ᱴᱟᱠᱴᱟᱨ ᱚᱱᱟ ᱜᱟᱹᱰᱤ᱾ ᱛᱮᱜᱮ ᱚᱲᱮ ᱦᱚᱸ ᱞᱟᱜᱚᱜ ᱠᱟᱱᱟ ᱦᱩᱸ ᱚᱱᱟ ᱵᱟᱨ ᱢᱟᱹᱭ ᱠᱚᱦᱚᱸ ᱜᱟᱱᱚᱜ ᱠᱟᱱᱟ᱾ ᱴᱟᱭᱤᱢ ᱜᱮ ᱵᱟᱝ ᱞᱟᱜᱟᱜ ᱠᱟᱱᱟ ᱦᱩᱲᱩ ᱠᱚᱦᱚᱸ ᱤᱫᱤᱭ ᱫᱟᱠᱚ ᱚᱱᱟᱛᱮᱜᱮ᱾ ᱟᱨᱚ ᱱᱚᱝᱠᱟ ᱟᱭᱢᱟ ᱞᱮᱠᱟᱱᱟᱜ ᱠᱚᱜᱮ ᱟᱫᱚᱜ ᱠᱟᱱᱟ ᱱᱚᱜᱼᱚᱭ ᱡᱮᱢᱚᱱ᱾ ᱱᱚᱜᱼᱚᱭ ᱯᱞᱟᱥᱴᱤᱠ ᱠᱚᱨᱮᱱᱟᱜ ᱥᱮ᱾ ᱟᱨᱦᱚᱸ ᱮᱢᱟᱱ ᱛᱮᱱᱟᱜ ᱠᱚᱨᱮᱱᱟᱜ ᱠᱚ ᱵᱮᱱᱟᱣ ᱫᱟ᱾ ᱦᱮᱸ ᱚᱱᱟᱛᱮ ᱡᱮᱢᱚᱱ ᱱᱚᱜᱼᱚᱭ᱾ ᱱᱚᱣᱟ ᱢᱟᱫ ᱫᱟᱨᱮ ᱢᱟᱫ ᱫᱟᱨᱮ ᱛᱮᱫᱚ ᱟᱭᱢᱟ ᱠᱤᱪᱷᱩ ᱜᱮ ᱚᱱᱠᱟᱱᱟᱜ᱾ ᱢᱟᱫ ᱨᱮᱱᱟᱜ ᱡᱤᱱᱤᱥ ᱠᱚᱵᱚᱱ᱾ ᱵᱮᱱᱟᱣ ᱦᱟᱹᱠᱩ ᱥᱟᱵ ᱴᱚᱨᱚᱰᱟᱝ ᱠᱷᱚᱱ ᱴᱷᱮᱠᱟ ᱯᱷᱟᱹᱛᱤᱭᱟᱹᱜ᱾ ᱦᱟᱴᱟᱜ ᱚᱱᱟ ᱠᱚᱠᱚ ᱵᱮᱱᱟᱣ ᱵᱟᱲᱟᱭᱮᱫ ᱛᱟᱦᱮᱸ ᱱᱮᱛᱟᱨ ᱫᱚ ᱚᱱᱟ ᱠᱚᱦᱚᱸ᱾ ᱟᱫᱚ ᱯᱞᱟᱥᱴᱤᱠ ᱨᱮᱱᱟᱜ ᱧᱟᱢᱚᱜ ᱠᱟᱱᱛᱮ ᱵᱟᱝᱠᱚ ᱠᱤᱨᱤᱧ ᱮᱫᱟ᱾ ᱵᱟᱝᱠᱚ ᱵᱩᱡᱽ ᱫᱟᱲᱮᱭᱟᱜ ᱠᱟᱱᱟ ᱱᱚᱣᱟ ᱠᱚᱦᱚᱸ᱾ ᱟᱵᱚ ᱵᱮᱵᱚᱦᱟᱨ ᱠᱟᱛᱮᱫ ᱟᱵᱚ ᱪᱮᱛᱟᱱ ᱨᱮ᱾ ᱤᱯᱷᱮᱠᱴ ᱯᱟᱲᱟᱜ ᱠᱟᱱᱟ᱾ ᱛᱚ ᱱᱚᱣᱟ ᱫᱚ ᱫᱤᱱ ᱫᱤᱱ ᱛᱮ ᱯᱟᱲᱟᱜ ᱠᱟᱱ ᱠᱷᱟᱹᱛᱤᱨ ᱛᱮ ᱵᱟᱝ ᱵᱚᱱ ᱵᱩᱡᱽ ᱫᱟᱲᱮᱭᱟᱜ ᱠᱟᱱᱟ᱾ ᱢᱤᱫ ᱫᱷᱟᱣ ᱨᱮ ᱯᱟᱲᱟᱣ ᱞᱮᱱᱠᱷᱟᱱ ᱵᱚᱱ ᱵᱩᱡᱽ ᱠᱮᱭᱟ ᱱᱚᱣᱟ ᱱᱟᱜ᱾ ᱪᱮᱫ ᱪᱤᱠᱟᱹᱜ ᱠᱟᱱᱟ ᱱᱚᱣᱟ ᱠᱷᱟᱹᱛᱤᱨ ᱛᱮ ᱟᱵᱚ ᱠᱚᱣᱟᱜ ᱚᱱᱟ ᱡᱮᱢᱚᱱ ᱯᱞᱟᱥᱴᱤᱠ ᱵᱟᱞᱛᱤ᱾ ᱫᱟᱜ ᱵᱚᱱ ᱫᱚᱦᱚ ᱠᱟᱜ ᱠᱟᱱᱟ ᱦᱮᱸ ᱦᱚᱜ ᱱᱚᱣᱟ ᱠᱚ᱾ ᱠᱷᱟᱹᱛᱤᱨ ᱛᱮ ᱟᱵᱚᱣᱟᱜ ᱠᱷᱚᱛᱤᱜ ᱠᱟᱱᱟ ᱢᱮᱱᱠᱷᱟᱱ ᱠᱚᱢ ᱠᱷᱚᱛᱤᱜ ᱠᱟᱱ ᱠᱷᱟᱹᱛᱤᱨ ᱛᱮ᱾ ᱵᱟᱝᱵᱚᱱ ᱵᱩᱡᱽ ᱫᱟᱲᱮᱭᱟᱜ᱾ ᱠᱟᱱᱟ ᱟᱨ ᱦ ᱦᱮᱸ ᱨᱚᱲ ᱟᱸᱡᱚᱢᱚᱜ ᱠᱟᱱᱟ ᱤᱧᱟᱹᱜ? ᱦᱮᱸ ᱜᱚᱢᱠᱮ ᱨᱚᱲ ᱟᱡᱚᱢᱚᱜ ᱠᱟᱱᱟ?
ᱦᱩᱸ᱾ ᱟᱡᱚᱢᱚᱜ ᱠᱟᱱ ᱜᱮᱭᱟ
ᱠᱟᱹᱴᱤᱡ ᱡᱳᱨ ᱧᱚᱜ ᱨᱚᱲ ᱞᱮᱠᱷᱟᱡ ᱱᱟᱯᱟᱭ ᱠᱚᱜᱼᱟ᱾
ᱦᱮ ᱵᱟᱝ ᱱᱤᱛᱚᱜ ᱟᱡᱚᱢᱚᱜ ᱠᱟᱱᱟ ᱜᱚᱢᱠᱮ ᱤᱧᱟ. ᱜ ᱨᱚᱲ?
ᱦᱮᱸ ᱡᱚᱢᱚᱜ ᱠᱟᱱᱟ᱾
ᱵᱟᱝ ᱫᱚ ᱱᱟᱸᱜ ᱠᱚᱪᱟ ᱥᱮᱫ ᱨᱤᱧ ᱨᱚᱲᱮᱜᱼᱟ ᱛᱚ ᱚᱱᱟ ᱦᱚᱛᱮᱡ ᱛᱮ ᱵᱟᱝ ᱫᱚ ᱨᱚᱲ ᱠᱚ ᱵᱟᱝ ᱪᱟᱞᱟᱜ ᱠᱟᱱᱟ, ᱟᱨ ᱠᱟᱹᱴᱤᱡ ᱡᱟᱹᱯᱤᱫ ᱦᱚᱸ ᱥᱟᱱᱟᱧ ᱠᱟᱱᱟ ᱟᱹᱰᱤ ᱟᱢᱫᱟ ᱜᱮ᱾ ᱟᱭᱩᱵ ᱮᱱᱟ ᱥᱮ ᱛᱚ ᱦᱟᱭ ᱛᱚ ᱟᱹᱰᱤ ᱠᱚᱪᱟ ᱨᱤᱧ ᱨᱮᱠᱚᱨᱰ ᱫᱟ ᱡᱟᱦᱟᱸᱛᱮ ᱨᱚᱲ ᱠᱚ ᱟᱨ ᱱᱤᱛᱚᱜ ᱛᱚ ᱴᱷᱤᱠ ᱜᱮ ᱟᱸᱡᱚᱢ ᱠᱟᱱᱟ ᱜᱚᱝᱠᱮ?
ᱦᱮᱸ ᱟᱸᱡᱟᱢᱚᱜ ᱠᱟᱱ ᱜᱮᱭᱟ, ᱟᱨ ᱟᱢᱟᱜ ᱟᱢᱟᱜ ᱨᱚᱲ ᱟᱸᱡᱚᱢ ᱠᱟᱛᱮᱜ ᱢᱚᱱᱮ ᱫᱚ ᱦᱩᱭᱩᱜ ᱠᱟᱱ ᱜᱮᱭᱟ ᱱᱟᱦᱟᱸᱜ ᱟᱭᱩᱵ ᱠᱟᱱᱟ ᱛᱚ ᱡᱟᱹᱯᱤᱫ ᱥᱟᱱᱟᱭᱮᱫ ᱢᱮᱭᱟ ᱦᱩᱸ ᱟᱪᱪᱷᱟ ᱛᱟᱦᱚᱞᱮ ᱚᱱᱠᱟ ᱪᱮᱫ ᱠᱚᱢ ᱠᱟᱹᱢᱤ ᱠᱟᱫ ᱛᱮ ᱩᱱᱟᱹᱜ ᱱᱚᱸᱜᱼᱚᱭ ᱚᱱᱠᱟ ᱞᱮᱠᱟ ᱫᱚ ᱟᱹᱣᱨᱤ ᱟᱹᱭᱩᱵᱚᱜ ᱨᱮᱦᱚᱸ ᱡᱟᱹᱯᱤᱫ ᱥᱟᱱᱟᱭᱮᱫ ᱢᱮᱭᱟ?
ᱟᱪᱪᱷᱟ ᱟᱹᱰᱤ ᱱᱟᱯᱟᱭ, ᱟᱫᱚ ᱱᱟᱦ ᱤᱧ ᱫᱚ ᱮᱢᱱᱤ ᱛᱮᱜᱮ ᱟᱹᱰᱤ ᱡᱟᱥ ᱦᱮᱸᱥᱮ
ᱦᱩᱸ᱾
ᱟᱫᱚ ᱱᱚᱜ-ᱱᱟ ᱠᱚ ᱠᱟᱨᱚᱱ ᱦᱚᱛᱮᱡ ᱛᱮ ᱟᱨᱚ ᱵᱟᱨ ᱯᱮ ᱫᱤᱱ ᱧᱤᱫᱟᱹ ᱟᱰᱤ ᱠᱟᱱᱟ, ᱱᱚᱣᱟ ᱦᱚᱸ ᱢᱤᱫᱴᱮᱱ ᱧᱤᱫᱟᱹ ᱢᱮᱱᱟᱜ ᱛᱮᱦᱤᱧ ᱮᱠᱞᱟ ᱫᱚ ᱵᱟᱝ, ᱱᱚᱣᱟ ᱥᱟᱣᱛᱮ ᱵᱟᱨ ᱯᱮ ᱫᱤᱱ ᱱᱚᱝᱠᱟ ᱞᱮᱛᱟᱲ ᱜᱮ ᱵᱮᱸᱜᱮᱫ ᱦᱩᱭᱱᱟ ᱛᱟᱨᱯᱚᱨᱮ ᱱᱚᱣᱟ ᱠᱷᱮᱞ ᱠᱚ ᱦᱩᱭᱩᱜ ᱠᱟᱱᱟ ᱯᱷᱩᱴᱵᱚᱞ ᱠᱷᱮᱞ ᱠᱚ, ᱱᱚᱣᱟ ᱠᱚ ᱞᱮᱛᱟᱨ ᱜᱮ ᱧᱤᱫᱟᱹ ᱫᱱᱟᱹᱢ ᱵᱮᱸᱜᱮᱫ ᱦᱚᱪᱚᱭᱮᱫ ᱠᱟᱱ ᱛᱮ ᱟᱫᱚ ᱪᱮᱫ ᱚᱨᱥᱚᱝ ᱫᱚ ᱯᱟᱲᱟᱜ ᱠᱟᱱᱟ ᱵᱚ ᱢᱮᱫ ᱨᱮ ᱥᱟᱶᱛᱮ ᱡᱟᱹᱯᱤᱫ ᱥᱟᱱᱟ ᱠᱟᱱᱟ ᱟᱨ ᱦᱮᱸᱥᱮ ᱛᱤᱨᱮᱯᱮ ᱡᱟᱹᱯᱤᱫ ᱜᱮᱭᱟ ᱟᱯᱮ ᱫᱚ?
ᱟᱞᱮ ᱫᱚ ᱩᱱᱟᱹᱜ ᱛᱟᱲᱟᱛᱟᱹᱲᱤ ᱫᱚ ᱵᱟᱝᱞᱮ ᱡᱟᱹᱯᱤᱫᱟ ᱾ ᱦᱮᱸ ᱟᱫᱚ ᱡᱟᱦᱟᱸᱭ ᱚᱱᱠᱟ ᱠᱟᱹᱢᱤ ᱞᱟᱸᱜᱟ ᱦᱚᱲ ᱫᱚᱠᱚ ᱡᱟᱹᱯᱤᱫ ᱜᱮᱭᱟ ᱛᱚ ᱾ ᱯᱟᱴᱷᱩᱣᱟᱹ ᱜᱤᱫᱽᱨᱟᱹ ᱛᱚ, ᱚᱱᱠᱟ ᱚᱞᱚᱜ ᱯᱟᱲᱦᱟᱣ ᱵᱟᱲᱟᱭᱟᱞᱮ ᱯᱷᱳᱱ ᱠᱚᱞᱮ ᱧᱮᱞᱟ ᱦᱮᱸ, ᱠᱷᱮᱞ ᱠᱚ ᱦᱩᱭᱩᱜ ᱠᱟᱱᱟ ᱡᱟᱦᱟᱸ ᱞᱮᱠᱟᱢ ᱞᱟᱹᱭ ᱠᱮᱫᱟ ᱚᱱᱟ ᱠᱚ ᱧᱮᱞ ᱵᱟᱲᱟᱭ ᱜᱮᱭᱟᱞᱮ ᱡᱟᱦᱟᱸ ᱛᱤᱨᱮᱜᱮ ᱦᱩᱭᱩᱜᱼᱟ ᱚᱱᱠᱟ ᱴᱤᱵᱷᱤ ᱠᱚᱨᱮ, ᱵᱟᱝᱞᱮ ᱡᱟᱹᱯᱤᱫ ᱦᱚᱫᱟ ᱦᱩᱸ᱾ ᱟᱪᱪᱷᱟ ᱛᱟᱦᱚᱞᱮ ᱟᱨ ᱪᱤᱜ ᱠᱩ ᱚᱝᱠᱟ ᱟᱫ ᱤᱫᱤᱜ ᱠᱟᱱ ᱛᱟᱵᱚᱱᱟ ᱚᱱᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱜᱚᱢᱠᱮ ᱦᱟᱸᱜ ᱤᱧᱢᱟ ᱤᱧᱢᱟ ᱫᱚᱢᱮ ᱡᱟᱹᱯᱤᱫ ᱠᱟᱱᱜᱮᱭᱟ ᱟᱨ ᱡᱟᱹᱯᱤᱫ ᱥᱟᱱᱟᱧ ᱠᱟᱱᱟ ᱟᱨ ᱚᱠᱛᱚ ᱠᱚᱦᱚᱸ ᱟᱹᱰᱤ ᱠᱚᱢ ᱜᱮ ᱢᱮᱱᱟᱜ ᱛᱟᱞᱟᱝᱟ, ᱦᱮᱸᱥᱮ ᱾ ᱠᱟᱹᱴᱤᱡ ᱛᱩᱯᱩ ᱥᱟᱯᱷᱟ ᱵᱟᱲᱟ ᱠᱟᱛᱮᱜ ᱦᱟᱸᱜ ᱧᱮᱞ ᱫᱟᱹᱧ ᱾ ᱟᱪᱪᱷᱟ ᱛᱟᱨᱯᱚᱨᱮ ᱧᱟᱯ ᱯᱟᱢ ᱦᱩᱭᱩᱜᱼᱟ, ᱯᱚᱨᱮ ᱛᱮᱞᱟᱝ ᱧᱟᱯᱟᱢᱚᱜᱼᱟ ᱱᱟᱜ ᱾
ᱟᱪᱪᱷᱟ ᱛᱟᱦᱚᱞᱮ ᱜᱚᱝᱠᱮ ᱡᱩᱫᱤ ᱡᱟᱯᱤᱫ ᱥᱟᱱᱟᱭᱮᱜ ᱢᱮᱠᱷᱟᱡ ᱫᱚ ᱛᱤᱦᱤᱧ ᱞᱮᱠᱟ ᱫᱚ ᱥᱟᱹᱜᱩᱱ ᱧᱤᱫᱟᱹ ᱦᱮᱸ ᱾
ᱦᱮᱸ ᱦᱳᱭ ᱟᱨ ᱟᱭᱢᱟ ᱟᱭᱢᱟ ᱥᱟᱨᱦᱟᱣ ᱟᱨ ᱴᱷᱤᱠ ᱠᱟᱛᱷᱟ ᱾ ᱟᱹᱰᱤ ᱡᱚᱛᱷᱟᱛ ᱠᱟᱛᱷᱟᱢ ᱞᱟᱹᱭ ᱟᱠᱟᱜᱼᱟ, ᱡᱟᱦᱟᱸ ᱟᱸᱡᱚᱢ ᱠᱟᱛᱮ